ᱦᱮᱞᱳ ᱜᱚᱝᱠᱮ ᱟᱸᱡᱚᱢ ᱫᱟᱵᱤᱱ?
ᱦᱩᱸ ᱦᱩᱸ ᱟᱡᱩᱢ ᱫᱟᱹᱧ᱾ ᱠᱤ ᱥᱟᱨᱵᱷᱟᱨ ᱨᱮᱱᱟᱜ ᱯᱨᱳᱚᱵᱞᱮᱢ ᱛᱟᱦᱮᱸ ᱠᱟᱱᱟ ᱵᱟᱭ ᱦᱮᱸ ᱥᱟᱜᱩᱱ ᱥᱮᱛᱟᱜ ᱦᱮᱸ᱾
ᱦᱮᱸ ᱥᱟᱨᱵᱷᱟᱨ ᱨᱮ ᱯᱨᱚᱵᱞᱮᱢᱮᱫ ᱛᱟᱦᱮᱸ-ᱮ ᱦᱚᱞᱟ ᱮᱠᱷᱚᱱ
ᱥᱮᱛᱟᱜ ᱨᱮᱵᱤᱱ ᱵᱮᱨᱮᱫ ᱜᱚᱫ ᱮᱱᱟ ᱥᱮ ᱪᱮᱫ?
ᱦᱮᱸ ᱵᱮᱨᱮᱫ ᱦᱩᱭ ᱠᱟᱱ ᱜᱮᱭᱟ ᱠᱟᱹᱴᱤᱡ ᱞᱟᱦᱟ ᱮᱱᱟᱝ ᱧᱚᱜ ᱨᱮᱜᱮ᱾ ᱪᱟᱥ ᱠᱟᱹᱢᱤ ᱫᱤᱱ ᱛᱚ ᱞᱚᱜᱚᱱ ᱜᱮ ᱵᱮᱨᱮᱫ ᱦᱩᱭᱩᱜ᱾
ᱚ ᱛᱟᱦᱞᱮ ᱵᱟᱥᱠᱮ ᱫᱟᱠᱟ ᱡᱚᱢ-ᱢᱚᱢ ᱠᱟᱛᱮ ᱜᱮ ᱪᱟᱥ ᱥᱮᱫ ᱠᱟᱹᱢᱤ ᱥᱮᱫ ᱫᱤᱱ ᱵᱟᱜᱟᱜᱼᱟ ᱥᱮ ᱪᱮᱫ?
ᱦᱮᱸ ᱜᱚᱝᱠᱮ ᱵᱟᱜᱟᱜ ᱦᱩᱭᱩᱜ-ᱟ ᱦᱟᱸᱜ᱾ ᱟᱫᱚ ᱠᱟᱹᱴᱤᱡ ᱠᱟᱛᱮᱜ ᱡᱚᱢ ᱜᱚᱝᱠᱮ ᱛᱟᱦᱚᱞᱮ ᱟᱵᱤᱱ ᱪᱮᱫ ᱠᱚ ᱵᱤᱱ ᱪᱤᱠᱟᱹ ᱵᱟᱲᱟᱭᱮᱜ-ᱟ?
ᱟᱹᱞᱤᱧ ᱦᱚᱸ ᱵᱮᱨᱮᱫ ᱠᱟᱛᱮᱜ ᱜᱮ ᱦᱚᱜ-ᱚᱭ ᱚᱱᱠᱟ ᱜᱮ ᱢᱟᱴ ᱠᱷᱮᱛ ᱥᱮᱜ ᱜᱮᱞᱤᱧ ᱪᱟᱞᱟᱣ ᱞᱟᱹᱜᱤᱫᱚᱜ ᱠᱟᱱᱟ᱾
ᱩᱸ ᱟᱪᱪᱷᱟ ᱟᱪᱪᱷᱟ᱾
ᱵᱷᱤᱛᱟᱹ ᱪᱷᱟᱴᱟᱣ ᱠᱚ ᱵᱟᱹᱠᱤ ᱢᱮᱱᱟᱜ ᱜᱮᱭᱟ ᱚᱱᱟ ᱠᱚ ᱠᱟᱹᱴᱤᱡ ᱥᱟᱨᱟᱣ ᱦᱩᱭᱩᱜ ᱞᱟᱹᱜᱤᱫ᱾
ᱩᱸ ᱟᱪᱪᱷᱟ ᱟᱪᱪᱷᱟ ᱛᱚ ᱦᱩᱲᱩ ᱠᱚᱫᱚ ᱛᱤᱱᱟᱹᱜ ᱜᱟᱱ ᱵᱤᱱ ᱨᱚᱦᱚᱭ ᱜᱚᱫ ᱠᱮᱫᱟ?
ᱦᱩᱸ ᱠᱤᱪᱷᱩᱴᱟ ᱨᱚᱦᱚᱭ ᱦᱚᱲ ᱜᱚᱫ ᱟᱠᱟᱱᱟ ᱟᱨ ᱠᱷᱟᱹᱡ ᱵᱟᱹᱠᱤ ᱢᱮᱱᱟᱜ ᱜᱮᱭᱟ ᱡᱟᱦᱟᱸ ᱜᱮ ᱢᱤᱫ ᱪᱟᱥ ᱜᱟᱱ ᱮᱢ ᱦᱩᱭ ᱟᱠᱟᱱᱟ᱾ ᱚᱱᱟ ᱥᱟᱶᱛᱮ ᱠᱟᱹᱴᱤᱡ ᱵᱷᱤᱛᱟᱹ ᱦᱚᱞᱤᱧ ᱪᱷᱟᱴᱟᱣ ᱞᱟᱹᱜᱤᱫ ᱞᱤᱧ ᱢᱚᱱᱮ ᱟᱠᱟᱜ-ᱟ᱾
ᱦᱩᱸ ᱟᱪᱪᱷᱟ ᱟᱪᱪᱷᱟ᱾ ᱜᱚᱝᱠᱮ ᱛᱟᱦᱚᱞᱮ ᱛᱮᱦᱮᱸᱧ ᱫᱟᱜ ᱡᱟᱯᱩᱫ ᱠᱚ ᱪᱮᱫ ᱞᱮᱠᱟ ᱟᱯᱮᱥᱮᱫ?
ᱦᱮᱸ ᱡᱟᱹᱯᱩᱫ ᱫᱚ ᱡᱟᱹᱯᱩᱫ ᱜᱮ ᱧᱤᱫᱟᱹ ᱥᱮᱫ ᱛᱮᱜᱮ ᱫᱟᱜ ᱟᱠᱟᱫ ᱟᱹᱰᱤ ᱜᱮ ᱟᱸᱡᱚᱢ ᱟᱠᱟᱱᱟ ᱡᱟᱹᱯᱤᱫ ᱦᱩᱭ ᱞᱮᱱᱟ ᱛᱚ ᱵᱩᱡᱷᱟᱹᱜ ᱠᱟᱱᱟ ᱡᱮ ᱯᱨᱚᱪᱩᱨ ᱜᱮ ᱫᱟᱜ ᱫᱚᱭ ᱫᱟᱜ ᱟᱠᱟᱫᱟ ᱟᱨ ᱱᱤᱛᱚᱜ ᱫᱷᱟᱹᱨᱤᱡ ᱛᱮᱫᱚ ᱯᱷᱟᱸᱠᱟ ᱜᱮ ᱧᱮᱞᱚᱜ ᱠᱟᱱᱟ᱾ ᱨᱤᱞᱟᱹᱢᱟᱞᱟ ᱜᱮ ᱯᱷᱟᱸᱠᱟ ᱟᱠᱟᱜ-ᱟᱭ᱾ ᱟᱵᱤᱱ ᱥᱮᱜ ᱪᱤᱜᱠᱟᱭ ᱫᱟᱜ ᱟᱠᱟᱫᱟ ᱥᱮ ᱵᱟᱭ ᱫᱟᱜ ᱟᱠᱟᱫᱟ ᱧᱤᱫᱟᱹ?
ᱱᱚᱛᱮ ᱫᱚ ᱧᱤᱫᱟᱹ ᱫᱚ ᱵᱟᱭ ᱫᱟᱜ ᱠᱟᱫᱟ ᱥᱮᱛᱟᱜ ᱥᱮᱛᱟᱜ ᱠᱟᱹᱴᱤᱡ ᱮ ᱫᱟᱜ ᱵᱟᱲᱟ ᱠᱟᱫᱟ ᱟᱨᱠᱤ᱾
ᱚᱝᱠᱟ ᱠᱚᱢ ᱠᱚᱢ ᱧᱚᱜ ᱫᱚᱢᱮ ᱫᱚ ᱵᱟᱝ᱾
ᱱᱤᱛᱚᱜ ᱫᱷᱟᱹᱵᱤᱡ ᱛᱮ ᱪᱮᱜᱠᱟ ᱯᱷᱟᱸᱠᱟ ᱜᱮ ᱵᱩᱡᱷᱟᱹᱜ ᱠᱟᱱᱟ ᱟᱹᱵᱤᱱ ᱥᱮᱫ?
ᱯᱷᱟᱸᱠᱟ ᱫᱚ ᱨᱤᱢᱤᱞ ᱫᱚ ᱢᱟᱱᱮ ᱤᱭᱟᱹ ᱜᱩᱨᱞᱟᱹᱣ ᱵᱟᱲᱟᱭ ᱠᱟᱱ ᱜᱮᱭᱟ᱾ ᱦᱚᱭᱛᱚ ᱫᱟᱜ ᱫᱟᱲᱮᱭᱟᱜ-ᱟᱭ ᱛᱮᱦᱮᱧ ᱦᱚᱸ ᱠᱟᱹᱴᱤᱡ ᱥᱮᱛᱟᱜ ᱵᱮᱲᱟᱭ ᱫᱟᱜ ᱠᱮᱫᱟ ᱛᱚ᱾ ᱟᱫᱚ ᱦᱟᱸᱜ ᱱᱤᱛᱚᱜ ᱫᱚ ᱚᱱᱠᱟ ᱫᱚ ᱵᱟᱝ ᱧᱮᱞᱚᱜ ᱠᱟᱱᱟ ᱠᱟᱹᱴᱤᱡ ᱯᱷᱟᱸᱠᱟ ᱧᱚᱜ ᱜᱮᱭᱟ ᱱᱤᱛᱚᱜ ᱫᱚ᱾ ᱜᱚᱝᱠᱮ ᱞᱟᱹᱭ ᱫᱟᱹᱞᱤᱧ ᱛᱟᱦᱚᱞᱮ ᱪᱮᱫ ᱦᱩᱲᱩ ᱠᱚᱵᱮᱱ ᱨᱚᱦᱚᱭ ᱮᱫᱟ? ᱦᱮᱞᱳ᱾